ᱦᱟᱞᱳ
ᱦᱮᱞᱳ ᱦᱮ ᱦᱮᱞᱳ ᱦᱮ ᱥᱟᱹᱜᱩᱱ ᱥᱮᱛᱟᱜ ᱦᱮ ᱥᱟᱹᱜᱩᱱ ᱥᱮᱛᱟᱜ ᱦᱮ ᱟᱸᱡᱚᱢᱮᱜ ᱞᱤᱧ ᱟᱵᱮᱱ ᱵᱮᱱ ᱟᱸᱡᱚᱢ ᱧᱟᱢ ᱮᱫᱟ?
ᱦᱳᱭ ᱟᱸᱡᱚᱢ ᱧᱟᱢᱮᱫ ᱜᱮᱭᱟᱞᱤᱧ
ᱚ ᱫᱤᱭᱮ ᱵᱮᱥ ᱵᱟᱲᱟ ᱜᱮᱭᱟ ᱯᱮ?
ᱦᱳᱭ ᱱᱤᱛᱚᱜ ᱫᱚ ᱵᱮᱥ ᱵᱟᱲᱟ ᱜᱮ ᱟᱯᱮ ᱠᱚᱜᱮ ᱚᱠᱟ ᱞᱮᱠᱟ?
ᱦᱳᱭ ᱟᱞᱮ ᱦᱚᱸ ᱱᱤᱭᱟᱹ ᱵᱮᱲᱟ ᱫᱚ ᱢᱚᱸᱡ ᱵᱟᱲᱟ ᱜᱮ ᱤᱭᱟ ᱱᱟᱥᱛᱟ ᱠᱚᱫᱚ ᱦᱩᱭ ᱵᱟᱲᱟᱭ ᱱᱟᱥᱮ ᱵᱟᱝ ᱛᱟᱦᱚᱞᱮ?
ᱵᱟᱝᱜᱮ ᱱᱟᱥᱛᱟ ᱠᱚᱫᱚ ᱟᱹᱣᱨᱤ ᱞᱤᱧ ᱱᱟᱥᱛᱟᱜᱼᱟ ᱚᱱᱮ ᱠᱷᱟᱱᱮᱠ ᱢᱟᱲᱟᱝ ᱵᱮᱨᱮᱫ ᱵᱟᱲᱟ ᱠᱟᱛᱮᱫ ᱞᱤᱧ
ᱱᱟᱥᱮ ᱱᱤᱥᱩᱱ ᱵᱟᱲᱟᱭ ᱣᱟᱠᱟᱱᱟ ᱟᱵᱮᱱ ᱱᱟᱥᱛᱟ ᱠᱚᱵᱮᱱ ᱠᱚᱨᱟᱣ ᱠᱮᱜ-ᱟ ᱥᱮ ᱟᱣᱨᱤ? ᱦᱮᱞᱳ ᱦᱮᱞᱳ ᱦᱟᱞᱚ ᱦᱟᱞᱚ ᱵᱟᱭ ᱟᱧᱡᱚᱢᱚᱜ ᱠᱟᱱ ᱛᱟᱵᱮᱱᱟ ᱨᱚᱲ ᱱᱮᱴᱚᱣᱟᱨᱠ ᱵᱟᱝ ᱫᱚᱭ ᱯᱨᱚᱵᱞᱮᱢᱮᱫ ᱛᱟᱵᱮᱱ?